ᱦᱮᱞᱳ ᱾
ᱦᱮᱸ ᱡᱚᱦᱟᱨ ᱜᱮ ᱾
ᱦᱮᱸ ᱡᱚᱦᱟᱨ ᱜᱮ ᱜᱚᱝᱠᱮ, ᱟᱸᱡᱚᱢᱚᱜ ᱠᱟᱱᱟ?
ᱦᱮᱸ ᱦᱮᱸ ᱦᱮᱸ ᱾
ᱜᱚᱝᱠᱮ ᱛᱟᱦᱟᱞᱮ ᱪᱮᱫ ᱞᱮᱠᱟ ᱢᱮᱱᱟᱜ ᱵᱤᱱᱟ?
ᱦᱮᱸ ᱱᱟᱯᱟᱭ ᱵᱟᱲᱟ ᱜᱮ ᱾
ᱦᱩᱸ ᱾ ᱛᱟᱦᱟᱞᱮ ᱚᱱᱛᱮᱱᱟᱜ ᱦᱚᱭ ᱦᱩᱸ
ᱦᱳᱭ ᱦᱤᱥᱤᱫ ᱠᱚᱢᱟ ᱮᱠᱫᱚᱢ ᱱᱚᱜᱚ ᱱᱚᱝᱠᱟ ᱾ ᱦᱮᱸ ᱾ ᱟᱫᱚ ᱫᱚᱢᱮ ᱜᱮ ᱦᱩᱭᱩᱜ ᱠᱟᱱᱟ ᱨᱟᱵᱟᱝ ᱠᱟᱱᱟ ᱾ ᱛᱟᱨᱯᱚᱨᱮ ᱫᱟᱜ ᱡᱟᱹᱲᱤ ᱦᱚᱸ ᱫᱚᱢᱮ ᱜᱮ ᱾
ᱦᱩᱸ ᱟᱪᱪᱷᱟ ᱟᱹᱰᱤ ᱵᱮᱥ ᱾
ᱦᱮᱸ ᱾ ᱟᱫᱚ ᱚᱱᱛᱮᱱᱟᱜ ᱠᱷᱚᱵᱚᱨ ᱠᱚ ᱾
ᱦᱳᱭ ᱜᱚᱢᱠᱮ ᱱᱚᱛᱮᱱᱟᱜ ᱠᱷᱚᱵᱚᱨ ᱠᱚ ᱦᱩᱭᱩᱜ ᱠᱟᱱᱟ ᱥᱮᱛᱟᱜ ᱠᱷᱚᱱ ᱜᱮ ᱫᱟᱜ ᱡᱟᱹᱲᱤ ᱢᱟ ᱮᱦᱚᱵ ᱮᱦᱚᱵ ᱟᱠᱟᱫ ᱜᱮᱭᱟ ᱾ ᱱᱤᱛᱚᱜ ᱢᱟ ᱠᱟᱹᱴᱤᱡ ᱫᱟᱜ ᱡᱟᱹᱲᱤ ᱫᱚ ᱮ ᱛᱷᱤᱨ ᱛᱷᱟᱨ ᱟᱠᱟᱫᱟ ᱾
ᱦᱮ ᱦᱮ ᱦᱟᱯᱤᱫ ᱧᱚᱜ ᱟᱠᱟᱫ ᱱᱤᱛ ᱫᱚ ᱜᱟᱱᱚᱜ ᱜᱮᱭᱟ ᱡᱚᱛᱚᱣᱟᱜ ᱜᱮ ᱾ ᱦᱮ ᱾
ᱚ ᱾
ᱛᱟᱦᱚᱞᱮ ᱠᱤᱫᱩᱜ ᱠᱚ ᱠᱤᱫᱩᱜ ᱠᱚᱫᱚ ᱦᱟᱸᱜ ᱡᱚᱢ ᱦᱳᱭ ᱟᱠᱟᱱ ᱜᱮᱭᱟ ᱾
ᱦᱳᱭ ᱡᱚᱢ ᱦᱩᱭ ᱟᱠᱟᱱ ᱜᱮᱭᱟ ‍᱾ ᱜᱚᱢᱠᱮ ᱟᱫᱚ ᱠᱟᱛᱷᱟ ᱫᱚ ᱦᱩᱭᱩᱜ ᱠᱟᱱᱟ ᱡᱟᱦᱟᱸ ᱵᱤᱥᱚᱭ ᱛᱮ ᱨᱚᱲ ᱞᱟᱜᱤᱫ ᱫᱚ ᱡᱟᱦᱟᱸ ᱫᱚ ᱟᱨ ᱫᱟᱨᱮ ᱦᱩᱸ ᱪᱮᱛᱟᱱ ᱥᱮᱫ ᱟᱫᱚ ᱱᱚᱜ-ᱚᱭ ᱫᱟᱨᱮ ᱜᱮᱵᱚᱱ ᱢᱟᱜ ᱮᱫᱟ ᱾ ᱫᱟᱨᱮ ᱢᱟᱜ ᱫᱚ ᱪᱮᱫ ᱵᱷᱟᱜᱤ ᱡᱤᱱᱤᱥ ᱠᱟᱱᱟ ᱥᱮ ᱵᱟᱹᱲᱤᱡ ᱡᱤᱱᱤᱥ ᱠᱟᱱᱟ ᱪᱮᱫ ᱞᱮᱠᱟ ᱠᱟᱹᱴᱤᱡ ᱠᱷᱟᱴᱚ ᱢᱟᱪᱷᱟ ᱛᱮ ᱞᱟᱹᱭ ᱵᱤᱱ ᱾
ᱟᱪᱪᱷᱟ ᱦᱮᱸ ᱾ ᱟᱨ ᱟᱫᱚ ᱵᱟᱨᱟ ᱵᱟᱨᱤ ᱜᱮ ᱤᱭᱟᱹ ᱚᱠᱛᱚ ᱫᱚᱞᱟᱝ ᱞᱟᱹᱭᱟ ᱦᱮᱸ ᱾ ᱟᱫᱚ ᱠᱟᱛᱷᱟ ᱠᱟᱛᱷᱟ ᱫᱚ ᱦᱩᱭᱩᱜ ᱠᱟᱱᱟ ᱫᱟᱨᱮ ᱢᱟᱜ ᱫᱚ ᱵᱟᱲᱤᱡ ᱫᱚ ᱵᱟᱲᱤᱡ ᱜᱮᱭᱟ ᱟᱨ ᱢᱟᱱᱮ ᱵᱟᱲᱤᱡ ᱞᱮᱠᱟ ᱦᱚᱸ ᱵᱟᱲᱤᱡ ᱟᱨ ᱵᱟᱝ ᱞᱮᱠᱟ ᱦᱚᱸ ᱵᱟᱝ ᱪᱮᱫ ᱞᱮᱠᱟ ᱥᱮᱬᱟ ᱥᱮᱬᱟ ᱫᱟᱨᱮ ᱢᱟᱜ ᱠᱚᱫᱚ ᱦᱩᱭᱩᱜ ᱠᱟᱱᱟ ᱵᱟᱹᱲᱤᱡ ᱵᱟᱲᱤᱡᱟ ᱾ ᱟᱫᱚ ᱪᱤᱠᱟᱹ ᱟᱠᱟᱱᱟ ᱟᱵᱚ ᱫᱚ ᱫᱚᱢᱮ ᱵᱚᱱ ᱢᱟᱜ ᱜᱤᱰᱤᱭ ᱮᱫᱟ ᱢᱮᱱᱠᱷᱟᱱ ᱵᱟᱵᱚᱱ ᱨᱚᱦᱚᱭ ᱮᱫᱟ ᱾ ᱚᱱᱟ ᱜᱮ ᱦᱳᱭᱳᱜ ᱠᱟᱱᱟ ᱡᱷᱚᱛᱚ ᱠᱷᱚᱱᱟᱜ ᱵᱟᱹᱲᱤᱡ ᱾ ᱡᱩᱫᱤ ᱟᱵᱚ ᱫᱚᱢᱮ ᱵᱚᱱ ᱨᱚᱦᱚᱭ ᱠᱮᱭᱟ ᱟᱨ ᱫᱚᱢᱮ ᱵᱚᱱ ᱢᱟᱜ ᱠᱮᱭᱟ ᱚᱱᱟ ᱫᱚ ᱴᱷᱤᱠ ᱾ ᱦᱮᱸ ᱥᱮ ᱾
ᱦᱳᱭ ᱦᱳᱭ ᱦᱳᱭ ᱦᱳᱭ ᱟᱹᱰᱤ ᱵᱮᱥ ᱮᱢ ᱞᱟᱹᱭ ᱟᱠᱟᱫᱟ ᱡᱟᱦᱟᱸ ᱫᱚ ᱦᱩᱭᱩᱜ ᱠᱟᱱᱟ ᱫᱟᱨᱮ ᱫᱚ ᱦᱩᱭᱩᱜ ᱠᱟᱱᱟ ᱱᱤᱭᱟᱹ ᱡᱟᱦᱟᱸ ᱡᱟᱦᱟᱱ ᱫᱚᱨᱠᱟᱨ ᱡᱟᱦᱟᱸ ᱫᱚ ᱦᱩᱭᱩᱜ ᱠᱟᱱᱟ ᱚᱲᱟᱜ ᱠᱚ ᱵᱮᱱᱟᱣ ᱚᱱᱟ ᱠᱚ ᱞᱟᱹᱜᱤᱫ ᱛᱮ ᱵᱚᱱ ᱢᱟᱜ ᱢᱟ ᱾
ᱦᱮᱸ ᱫᱟᱨᱮ ᱫᱟᱨᱮ ᱟᱵᱚ ᱫᱚ ᱨᱮᱦᱮᱫ ᱠᱷᱚᱱᱟᱜ ᱨᱮᱦᱮᱫ ᱨᱮ ᱨᱟᱱ ᱢᱩᱨᱜᱟᱹᱱ ᱱᱟᱹᱲᱤ ᱨᱮ ᱨᱟᱱ ᱢᱩᱨᱜᱟᱹᱱ ᱧᱟᱢᱚᱜ ᱠᱟᱱᱟ ᱢᱩᱲᱦᱟᱹᱫ ᱨᱮ ᱨᱟᱱ ᱢᱩᱨᱜᱟᱹᱱ ᱡᱚ ᱵᱤᱞᱤᱭ ᱮᱢᱟ ᱵᱚᱱ ᱠᱟᱱᱟ ᱥᱟᱠᱟᱢ ᱮ ᱮᱢᱟ ᱵᱚᱱ ᱠᱟᱱᱟ ᱥᱟᱦᱟᱱ ᱮ ᱮᱢᱟ ᱵᱚᱱ ᱠᱟᱱᱟ ᱦᱮᱸ ᱾ ᱡᱷᱚᱛᱚ ᱞᱮᱠᱟᱱᱟᱜ ᱨᱮᱜᱮ ᱪᱷᱩᱴᱟᱹᱣ ᱟᱠᱟᱱᱟᱭ ᱾ ᱢᱮᱱᱠᱷᱟᱱ ᱚᱠᱥᱤᱡᱮᱱ ᱠᱚᱦᱚᱸ ᱵᱚᱱ ᱧᱟᱢ ᱮᱫᱟ ᱾ ᱡᱷᱚᱛᱚ ᱞᱮᱠᱟᱱ ᱢᱤᱫᱴᱟᱝ ᱟᱫᱟᱱ ᱯᱨᱚᱫᱟᱱ ᱪᱟᱞᱟᱜ ᱠᱟᱱ ᱜᱮᱭᱟ ᱠᱤᱱᱛᱩ ᱟᱵᱚ ᱵᱚᱱ ᱪᱤᱠᱟᱹᱭᱮᱫᱟ ᱡᱚᱛᱚᱣᱟᱜ ᱜᱮᱵᱚᱱ ᱦᱟᱛᱟᱣ ᱠᱟᱜ ᱠᱟᱱᱟ ᱾ ᱢᱮᱱᱠᱷᱟᱱ ᱦᱳᱭᱳᱜ ᱠᱟᱱᱟ ᱵᱤᱱᱤᱢᱚᱭ ᱛᱮ ᱟᱨᱦᱚᱸ ᱚᱱᱠᱟᱱᱟᱜ ᱫᱟᱨᱮ ᱠᱚ ᱛᱮᱭᱟᱨ ᱠᱟᱛᱮᱜ ᱜᱮ ᱤᱭᱟᱹ ᱦᱩᱭᱩᱜ-ᱟ ᱨᱚᱦᱚᱭ ᱠᱟᱜ ᱦᱩᱭᱩᱜ-ᱟ ᱚᱱᱠᱟ ᱫᱚ ᱵᱟᱵᱚᱱ ᱪᱮᱫ ᱫᱟ ᱩᱡᱟᱹᱲ ᱟᱨ ᱩᱡᱟᱹᱲ ᱨᱮᱜᱮ ᱢᱮᱱᱟᱜ ᱵᱚᱱᱟ ᱾
ᱦᱳᱭ ᱦᱳᱭ ᱦᱳᱭ᱾ ᱟᱹᱰᱤ ᱵᱮᱥᱮᱢ ᱞᱟᱹᱭ ᱟᱠᱟᱫ ᱛᱟᱞᱟᱝᱟ ᱜᱚᱝᱠᱮ, ᱫᱟᱨᱮ ᱨᱮ ᱫᱟᱨᱮ ᱫᱚ ᱦᱳᱭᱳᱜ ᱠᱟᱱᱟ ᱱᱚᱝᱠᱟᱱ ᱡᱤᱱᱤᱥ ᱠᱟᱱᱟ ᱡᱟᱦᱟᱸ ᱫᱚ ᱚᱠᱥᱤᱡᱮᱱ ᱠᱚᱵᱚᱱ ᱧᱟᱢ ᱮᱫᱟ ᱟᱵᱚ, ᱚᱱᱰᱮ ᱠᱷᱚᱱ ᱦᱚᱭ ᱵᱚᱱ ᱧᱟᱢ ᱮᱫᱟ, ᱫᱟᱨᱮ ᱠᱷᱚᱱᱜᱮ ᱡᱚ ᱵᱤᱞᱤ ᱱᱟᱱᱟᱦᱩᱱᱟᱹᱨᱟᱜ ᱡᱚ ᱵᱤᱞᱤ ᱠᱚ᱾ ᱟᱭᱢᱟ ᱟᱹᱰᱤ ᱫᱟᱲᱮ ᱠᱷᱚᱱᱜᱮ ᱩᱢᱩᱞ ᱵᱚᱱ ᱧᱟᱢ ᱮᱫᱟ᱾
ᱩᱢᱩᱞ ᱵᱚᱱ ᱧᱟᱢᱮᱜ-ᱟ᱾
ᱦᱳᱭ, ᱚᱱᱠᱟ ᱞᱮᱠᱟ ᱫᱟᱨᱮ ᱢᱟᱜ ᱫᱚ ᱮᱠᱟᱞᱜᱮ ᱵᱟᱭ ᱞᱟᱹᱠᱛᱤ ᱫᱚ ᱵᱟᱹᱱᱩᱜ-ᱟ᱾ ᱱᱮ ᱵᱟᱭ ᱵᱟᱹᱲᱤᱡ ᱡᱤᱱᱤᱥ ᱦᱚᱸ ᱫᱟᱨᱮ ᱢᱟᱜ ᱫᱚ ᱮᱱ ᱨᱮᱦᱚᱸ ᱡᱟᱦᱟᱸ ᱞᱟᱹᱠ ᱛᱤ ᱠᱚᱨᱮ ᱫᱟᱨᱮ ᱠᱚ ᱢᱟᱜᱚᱜ ᱠᱟᱱᱟ ᱚᱱᱟᱜᱮ ᱢᱮᱢᱮᱱ ᱫᱚ ᱡᱩᱫᱤ ᱢᱤᱫᱴᱟᱝ ᱫᱟᱨᱮ ᱵᱚᱱ ᱢᱟᱜ ᱢᱟ ᱡᱮᱢᱚᱱ ᱵᱟᱨᱭᱟ ᱫᱟᱨᱮ ᱵᱚᱱ ᱨᱚᱦᱚᱭ ᱢᱟ᱾
ᱨᱚᱦᱚᱭ ᱢᱟ ᱮᱠᱫᱚᱢ ᱱᱚᱣᱟ ᱟᱹᱰᱤ ᱜᱟᱹᱦᱤᱨ ᱠᱟᱛᱷᱟ ᱟᱹᱰᱤ ᱜᱟᱹᱦᱤᱨ ᱠᱟᱛᱷᱟ᱾
ᱦᱳᱭ ᱦᱳᱭ, ᱜᱚᱝᱠᱮ ᱛᱟᱦᱞᱮ ᱟᱹᱵᱤᱱ ᱵᱤᱨ ᱫᱤᱥᱚᱢ ᱥᱮᱜ ᱫᱮ ᱰᱟᱹᱦᱤ ᱫᱤᱥᱚᱢ?
ᱦᱩᱸ, ᱰᱟᱹᱦᱤ ᱫᱤᱥᱚᱢ ᱠᱟᱱᱟ ᱱᱚᱛᱮ ᱫᱚ ᱰᱟᱹᱦᱤ᱾
ᱛᱟᱦᱚᱞᱮ ᱚᱱᱛᱮ ᱢᱟ ᱪᱮᱫ ᱪᱮᱫ ᱫᱟᱨᱮ ᱠᱚ ᱫᱤᱥᱟᱹᱜ ᱠᱟᱱ ᱜᱮᱭᱟ ᱱᱤᱛ ᱠᱷᱚᱱ ᱟᱹᱰᱤ
ᱦᱮᱸ ᱫᱤᱥᱟᱹᱜ ᱠᱟᱱᱟ ᱢᱟᱫ ᱫᱟᱨᱮ, ᱠᱟᱭᱨᱟ ᱫᱟᱨᱮ, ᱦᱮᱸ ᱰᱷᱤᱵᱩᱨ ᱫᱟᱨᱮ, ᱛᱟᱨᱯᱚᱨᱮ ᱡᱟᱹᱱᱩᱢ ᱫᱟᱨᱮ ᱟᱨ ᱱᱚᱝᱠᱟᱱᱟᱜ ᱠᱟᱱᱴᱷᱟᱲ ᱫᱟᱨᱮ, ᱩᱞ ᱫᱟᱨᱮ, ᱥᱚᱯᱮᱛᱟ ᱫᱟᱨᱮ, ᱦᱮᱸ᱾ ᱡᱚᱡᱚ ᱫᱟᱨᱮ, ᱱᱤᱢ ᱫᱟᱨᱮ, ᱱᱚᱜ-ᱱᱚᱣᱟ ᱱᱚᱣᱟ ᱫᱟᱨᱮ ᱠᱚᱫᱚ ᱱᱚᱣᱟ ᱫᱷᱟᱨᱮ ᱫᱤᱥᱟᱹᱜ ᱠᱟᱱᱟ, ᱛᱚᱵᱮ ᱵᱤᱨ ᱫᱤᱥᱚᱢ ᱞᱮᱠᱟ ᱱᱚᱣᱟ ᱛᱤᱨᱤᱞ ᱛᱟᱨᱚᱵ ᱮ ᱠᱷᱤᱡᱩᱨ ᱦᱮᱸ ᱱᱚᱜ ᱱᱚᱝᱠᱟ ᱠᱚᱫᱚ ᱦᱟᱸᱜ ᱵᱟᱝ ᱫᱤᱥᱟᱹᱜ ᱠᱟᱱᱟ ᱱᱚᱛᱮ ᱨᱮᱫᱚ᱾
ᱚ ᱟᱪᱪᱷᱟ, ᱟᱞᱤᱧ ᱥᱮᱫ ᱫᱚ ᱢᱟ ᱱᱚᱛᱮ ᱢᱟ ᱦᱩᱭᱩᱜ ᱠᱟᱱᱟ ᱵᱟᱡᱟᱨ ᱫᱤᱥᱚᱢ ᱚᱱᱟ ᱠᱚᱫᱚ ᱩᱱᱟᱹᱜ ᱫᱚ ᱵᱟᱝ ᱫᱤᱥᱟᱹᱜ ᱜᱮᱭᱟ᱾ ᱮᱱᱛᱮ ᱨᱮᱦᱚᱸ ᱡᱟᱦᱟᱸ ᱠᱚ ᱫᱤᱥᱟᱹᱜᱼᱟ ᱟᱨᱠᱤ ᱩᱞ ᱠᱟᱱᱴᱷᱟᱲ ᱠᱚ᱾ ᱠᱟᱭᱨᱟ ᱢᱟ ᱫᱤᱥᱟᱹᱜ ᱜᱮᱭᱟ᱾
ᱦᱮᱸ ᱦᱮᱸ᱾
ᱟᱫᱚ ᱱᱤᱭᱟᱹ ᱠᱚᱜᱮ ᱮᱢᱚᱱ ᱡᱚ ᱵᱤᱞᱤ ᱠᱚᱫᱚ ᱫᱤᱥᱟᱹᱜ ᱜᱮᱭᱟ᱾
ᱟᱪᱪᱷᱟ ᱟᱪᱪᱷᱟ ᱟᱪᱪᱷᱟ ᱦᱩᱸ᱾ ᱟᱞᱮ ᱩᱞ ᱠᱟᱱᱴᱷᱟᱲ ᱫᱚ ᱵᱤᱵᱷᱤᱱᱱᱚ ᱡᱟᱭᱜᱟ ᱠᱚᱨᱮ ᱫᱚ ᱠᱚᱢ ᱵᱮᱥᱤ ᱫᱚ ᱦᱩᱭᱩᱜ ᱜᱮᱭᱟ᱾ ᱛᱚᱵᱮ ᱦᱮᱸ ᱰᱩᱝ ᱨᱮᱱᱟᱜ ᱵᱤᱥᱚᱭ ᱫᱚ ᱟᱯᱮᱞ ᱟᱨ ᱟᱜᱩᱨ ᱠᱚᱫᱚ ᱵᱟᱝ ᱦᱤᱛᱟ᱾ ᱱᱚᱣᱟ, ᱱᱚᱣᱟ ᱫᱤᱥᱚᱢ ᱠᱚᱨᱮ ᱫᱚ ᱵᱟᱭ ᱦᱩᱭᱩᱜ ᱜᱮᱭᱟ ᱵᱟᱝ?
ᱦᱳᱭ, ᱚᱱᱟ ᱠᱚᱫᱚ ᱵᱟᱭᱨᱮ ᱫᱤᱥᱚᱢ ᱠᱚᱨᱮ ᱦᱩᱭᱩᱜ ᱜᱮᱭᱟ᱾ ᱚᱱᱟ ᱠᱚ ᱠᱚᱨᱮ ᱚᱱᱟ ᱠᱚᱨᱮ ᱠᱷᱚᱱ ᱫᱚ ᱦᱩᱭᱩᱜ ᱠᱟᱱᱟ ᱡᱟᱦᱟᱸ ᱫᱚ ᱦᱩᱭᱩᱜ ᱠᱟᱱᱟ ᱟᱵᱚᱣᱟᱜ ᱚᱱᱟ ᱥᱤᱧᱚᱛ ᱫᱤᱥᱚᱢ ᱨᱮ ᱦᱤᱡᱩᱜᱼᱟ᱾
ᱦᱮᱸ, ᱡᱚᱢᱢᱩ ᱠᱟᱥᱢᱤᱨ ᱥᱮᱫ ᱨᱮ ᱚᱱᱛᱮ ᱨᱮ ᱵᱟᱹᱲᱛᱤ ᱠᱟᱭᱛᱮ ᱦᱩᱭᱩᱜᱼᱟ᱾ ᱢᱟᱱᱮ ᱨᱮᱭᱟᱲ ᱫᱤᱥᱚᱢ ᱥᱩᱫᱷᱩ ᱚᱸᱰᱮ ᱫᱚ ᱧᱩᱛᱩᱢᱤᱧ ᱞᱟᱹᱭᱫᱟ ᱚᱱᱟ ᱧᱩᱛᱩᱢ ᱞᱟᱹᱭ ᱫᱚ ᱴᱷᱤᱠ ᱫᱚ ᱵᱟᱝ, ᱢᱟᱱᱮ ᱨᱟᱵᱟᱝ ᱨᱟᱵᱟᱝ ᱵᱚᱨᱚᱯ ᱫᱤᱥᱚᱢ ᱨᱮ᱾
ᱦᱳᱭ᱾
ᱯᱚᱨᱚᱵᱽ ᱫᱤᱥᱚᱢ ᱠᱚᱨᱮ ᱱᱚᱣᱟ ᱠᱚᱫᱚ ᱵᱮᱥᱤ᱾
ᱦᱳᱭ᱾
ᱟᱪᱪᱷᱟ ᱟᱪᱪᱷᱟ᱾
ᱛᱟᱦᱞᱮ ᱵᱮᱭ ᱜᱚᱝᱠᱮ ᱟᱵᱤᱱ ᱥᱮᱫ ᱫᱚ ᱪᱮᱫ ᱪᱟᱥᱵᱟᱥ ᱠᱚᱫᱚ ᱦᱩᱭᱩᱜ ᱠᱟᱱᱟ ᱥᱮ ᱵᱟᱝ ᱱᱤᱛᱚᱜ ᱫᱚ?
ᱦᱩᱸ ᱪᱟᱥ ᱠᱚᱫᱚ ᱟᱯᱟᱛᱚᱛᱚ ᱦᱩᱭᱩᱜ ᱠᱟᱱ ᱜᱮᱭᱟ ᱱᱚᱜᱼᱚᱭ ᱵᱟᱹᱭ ᱵᱟᱹᱭ ᱛᱮᱠᱚ ᱮᱦᱚᱵ ᱤᱫᱤᱭ ᱞᱟᱹᱜᱤᱱ ᱦᱟᱸᱜ᱾ ᱦᱮᱸ᱾ ᱟᱨ ᱚᱱᱮ ᱜᱟᱹᱰᱤ ᱠᱚᱛᱮ, ᱛᱟᱯᱚᱨᱮ ᱱᱚᱜᱼᱚᱭ ᱱᱤᱛᱚᱜ ᱱᱟᱦᱮᱞ ᱠᱚᱛᱮ ᱠᱚ ᱥᱤ ᱵᱟᱲᱟ ᱜᱚᱫ ᱟᱠᱟᱜᱼᱟ, ᱚᱱᱟ ᱛᱚᱲᱟ ᱠᱚᱠᱚ ᱜᱤᱰᱤ ᱜᱤᱰᱤᱭᱮᱫᱟ ᱟᱨ ᱤᱱᱟᱹ ᱛᱟᱭᱱᱚᱢ ᱫᱚ ᱵᱟᱹᱭ ᱵᱟᱹᱭᱛᱮ ᱟᱫᱚ ᱠᱚ ᱨᱚᱦᱚᱭ ᱤᱫᱤᱭ ᱠᱷᱮᱫ ᱠᱚᱨᱮ ᱱᱟᱜ ᱦᱟᱨᱟ ᱞᱮᱱᱠᱷᱟᱡ᱾ ᱱᱤᱭᱟᱹ ᱪᱟᱸᱫᱚ᱾ ᱩᱱ ᱜᱮᱛ ᱨᱚᱦᱚᱭ ᱫᱚ ᱱᱟᱦᱟᱸᱜ ᱮᱦᱚᱵᱚᱜᱼᱟ᱾ ᱟᱫᱚ ᱫᱟᱜ ᱡᱟᱹᱲᱤ ᱠᱚᱦᱚᱸ ᱵᱟᱹᱭ ᱵᱟᱹᱭ ᱛᱮ ᱞᱟᱜᱟᱣ ᱤᱫᱤᱭ ᱫᱟ ᱱᱟᱦᱟᱸᱜ ᱵᱟᱹᱭ ᱵᱟᱹᱭᱛᱮ᱾ ᱦᱩᱸ᱾ ᱩᱱᱟᱹᱜ ᱫᱚ ᱟᱹᱣᱨᱤ ᱞᱟᱜᱟᱣ ᱨᱮᱦᱚᱸ ᱛᱚᱵᱩ ᱞᱟᱜᱟᱣ ᱮᱫᱟ᱾ ᱟᱫᱚ ᱚᱝ ᱚᱱᱛᱮ, ᱚᱱᱛᱮᱱ ᱦᱟᱸᱜ ᱚᱠᱟᱞᱮᱠᱟ?
ᱦᱳᱭ ᱟᱞᱤᱧ ᱥᱮᱫ ᱢᱟ ᱱᱚᱛᱮ ᱢᱟ, ᱟᱫᱚ ᱫᱟᱜ ᱡᱟᱹᱲᱤ ᱢᱟ ᱱᱚᱛᱮ ᱵᱚᱨᱥᱟ ᱢᱟᱭ ᱟᱬᱜᱩ ᱟᱠᱟᱫᱟ᱾ ᱚᱱᱟ ᱠᱷᱟᱹᱛᱤᱨ ᱟᱫᱚ ᱦᱩᱭᱩᱜ ᱠᱟᱱᱟ ᱪᱟᱥ ᱠᱚᱫᱚ ᱥᱤ ᱠᱚᱫᱚ ᱮᱦᱚᱵ ᱟᱠᱟᱱᱟ᱾ ᱟᱫᱚ ᱡᱟᱦᱟᱸ ᱟᱯᱷᱚᱨ ᱜᱤᱰᱤ ᱦᱩᱭ ᱞᱮᱱᱟ ᱚᱱᱟ ᱠᱚᱢᱟ ᱵᱟᱝ ᱦᱟᱨᱟ ᱠᱟᱱᱟ ᱮᱠᱷᱚᱱᱚ᱾ ᱟᱫᱚ ᱦᱟᱨᱟ ᱱᱚᱛᱮ ᱫᱚ ᱯᱨᱟᱭ ᱢᱤᱫ ᱮ ᱥᱚᱯᱛᱟᱦ ᱞᱮᱠᱟ ᱮᱠᱷᱚᱱ ᱰᱮᱨᱤ ᱜᱮᱭᱟ᱾ ᱱᱚᱛᱮᱨ ᱥᱤ ᱵᱟᱲᱟ ᱠᱚᱫᱚ ᱦᱩᱭᱩᱜ ᱠᱟᱱ ᱜᱮᱭᱟ᱾ ᱪᱟᱥ ᱠᱚᱫᱚ ᱮᱠᱷᱚᱱ ᱫᱚ ᱠᱟᱹᱴᱤᱡ ᱟᱨ ᱱᱤᱛᱚᱜ ᱫᱚ ᱠᱷᱟᱱ ᱢᱤᱫ ᱥᱚᱯᱛᱟᱦ ᱯᱚᱨᱮ ᱮ ᱠᱷᱟᱱ ᱦᱩᱭᱩᱜᱼᱟ ᱮᱦᱚᱵ ᱫᱚᱠᱚ ᱮᱦᱚᱵᱼᱟ᱾
ᱟᱪᱪᱷᱟ ᱟᱪᱪᱷᱟ, ᱦᱩᱸ᱾
ᱟᱫᱚ ᱜᱚᱝᱠᱮ ᱟᱵᱤᱱ ᱥᱮᱫ ᱛᱟᱦᱚᱞᱮ ᱚᱠᱟ ᱚᱠᱟ ᱦᱩᱲᱩ ᱠᱚᱯᱮ ᱦᱩᱲ ᱠᱚᱫᱚ ᱯᱮ ᱨᱚᱦᱚᱭ ᱜᱮᱭᱟ, ᱥᱮ ᱪᱮᱫ ᱞᱮᱠᱟ?
ᱦᱮᱸᱻ, ᱨᱚᱦᱚᱭ ᱫᱚ ᱱᱚᱰᱮ ᱫᱚ ᱮᱸ ᱢᱤᱫᱴᱟᱝ ᱦᱩᱭᱩᱜ ᱠᱟᱱᱟ, ᱡᱟᱹᱯᱩᱫ ᱥᱚᱢᱚᱭ ᱫᱚ ᱵᱟᱹᱲᱛᱤ ᱠᱟᱭᱛᱮ ᱪᱮᱫᱟᱜ ᱫᱟᱜ ᱠᱚᱨᱮᱱᱟᱜ ᱫᱚ ᱩᱱ ᱥᱚᱢᱚᱭ ᱟᱱᱟᱴ ᱵᱟᱝ ᱛᱟᱦᱮᱱᱟ ᱚᱱᱟ ᱢᱤᱫ ᱟᱨ ᱢᱤᱫᱴᱟᱝ ᱫᱚ ᱱᱚᱜᱼᱚᱭ ᱥᱟᱠᱨᱟᱛ ᱨᱮᱱᱟᱜ ᱛᱟᱭᱚᱢ ᱛᱟᱭᱚᱢ ᱨᱮ ᱢᱤᱫᱴᱟᱝ ᱡᱮ ᱨᱚᱦᱚᱭ ᱦᱩᱭᱩᱜᱼᱟ ᱚᱱᱟ ᱚᱱᱟᱴᱟᱜ ᱚᱱᱟ ᱵᱟᱨᱭᱟᱹ ᱠᱚ ᱨᱚᱦᱚᱭᱼᱟ᱾
ᱦᱳᱭ ᱦᱳᱭ ᱟᱞᱤᱧ ᱥᱮᱫ ᱫᱚ ᱱᱤᱝᱠᱟᱹ ᱜᱮᱠᱚ ᱨᱚᱦᱚᱭ ᱜᱮᱭᱟ᱾ ᱟᱫᱚ ᱫᱷᱚᱨᱚᱱ ᱨᱮ ᱢᱤᱫ ᱫᱷᱟᱣ ᱨᱚᱦᱚᱭ ᱦᱩᱭᱩᱜᱼᱟ ᱟᱨ ᱵᱚᱨᱥᱟ ᱨᱮ ᱢᱤᱫ ᱫᱷᱟᱣ᱾ ᱡᱟᱦᱟᱸ ᱫᱚ ᱫᱷᱚᱨᱚᱱ ᱨᱮᱫᱚ ᱦᱩᱭᱩᱜ ᱠᱟᱱᱟ ᱢᱤᱱᱤ ᱨᱮᱱᱟᱜ ᱫᱟᱜ ᱠᱚᱛᱮ᱾ ᱟᱨ ᱵᱚᱨᱥᱟ ᱨᱮᱢᱟ ᱥᱮᱨᱢᱟ ᱨᱮᱱᱟᱜ ᱫᱟᱜ ᱛᱮ᱾ ᱟᱨᱚ ᱡᱟᱦᱟᱸ ᱨᱚᱦᱚᱭ ᱮᱢᱱᱤ ᱥᱚᱵᱽᱡᱤ ᱠᱚᱦᱚᱸ ᱨᱚᱦᱚᱭ ᱦᱩᱭᱩᱜ ᱜᱮᱭᱟ᱾ ᱡᱟᱦᱟᱸ ᱫᱚ ᱦᱩᱭᱩᱜ ᱠᱟᱱᱟ ᱨᱟᱵᱟᱝ ᱫᱤᱱ ᱨᱮ ᱡᱟᱦᱟᱸ ᱫᱚ ᱦᱩᱭᱩᱜ ᱜᱮᱭᱟ᱾ ᱡᱟᱦᱟᱸ ᱫᱚ ᱟᱸ ᱠᱚᱞᱤᱭᱟᱜ ᱠᱟᱱᱟ ᱞᱮ, ᱟᱞᱮ ᱫᱚ ᱥᱚᱥᱟᱞᱮ ᱫᱟᱜ ᱥᱚᱥᱟᱞᱮ ᱨᱚᱦᱚᱭ ᱜᱮᱭᱟ᱾ ᱚᱱᱟ ᱠᱷᱚᱱ ᱟᱨᱦᱚᱸ ᱢᱮᱱᱟᱜ ᱜᱮᱭᱟ ᱵᱤᱞᱟᱹᱛᱤ ᱠᱚ ᱵᱷᱮᱱᱰᱤ ᱠᱚ᱾
ᱦᱩᱸ᱾
ᱚᱱᱟ ᱠᱚ ᱨᱚᱦᱚᱭ ᱦᱩᱭᱩᱜ ᱜᱮᱭᱟ᱾ ᱛᱟᱦᱚᱞᱮ ᱟᱵᱤᱱ ᱥᱮᱫ ᱫᱚ ᱪᱮᱫ ᱞᱮᱠᱟ?
ᱩᱸ ᱱᱚᱛᱮ ᱦᱚᱸ ᱚᱱᱠᱟ ᱜᱮ ᱱᱟᱹᱛᱮ ᱦᱚᱸ ᱚᱱᱠᱟᱮ ᱠᱷᱩᱵ ᱜᱮ ᱯᱷᱟᱨᱟᱠ ᱚᱱᱠᱟ ᱫᱚ ᱵᱟᱝᱼᱟ᱾
ᱩᱸᱟᱸ, ᱟᱹᱰᱤ ᱵᱮᱥ᱾ ᱛᱟᱦᱚᱞᱮ ᱟᱫᱚ ᱥᱚᱵᱡᱤ ᱠᱚᱫᱚ ᱪᱮᱫᱛᱮ, ᱚᱲᱟᱜ ᱨᱮ ᱡᱚᱢ ᱞᱟᱹᱜᱤᱫ ᱥᱮ ᱟᱹᱠᱷᱨᱤᱧ ᱞᱟᱹᱜᱤᱫ?
ᱦᱮᱸᱻ ᱩᱸ᱾ ᱵᱟᱨᱭᱟ ᱜᱟᱱ ᱫᱚ ᱚᱲᱟᱜ ᱠᱚᱨᱮᱜᱮ ᱡᱚᱢ ᱜᱟᱱᱚᱜᱼᱟ᱾ ᱟᱨ ᱚᱱᱟ ᱠᱷᱚᱱ ᱵᱟᱹᱲᱛᱤ ᱡᱩᱫᱤ ᱦᱳᱭᱩᱜᱼᱟ᱾ ᱛᱟᱦᱚᱞᱮ ᱚᱱᱟ ᱜᱳᱰᱟᱩᱱ ᱠᱚᱨᱮ ᱠᱚ ᱤᱫᱤ ᱦᱚᱴᱚ ᱠᱟᱜᱼᱟ ᱟᱲᱚᱛ ᱠᱚᱨᱮ ᱠᱚ ᱤᱫᱤ ᱦᱚᱴᱚ ᱠᱟᱜᱼᱟ᱾ ᱟᱨ ᱩᱱᱤ ᱫᱚ ᱵᱟᱨᱭᱟ ᱜᱟᱱ ᱯᱚᱭᱥᱟ ᱦᱩᱭᱩᱜ ᱦᱩᱸ, ᱚᱱᱟ ᱠᱷᱟᱹᱛᱤᱨ᱾ ᱯᱚᱭᱥᱟ ᱠᱚ ᱦᱚᱭᱚᱜ, ᱵᱟᱲᱛᱤ ᱠᱷᱟᱱ ᱫᱚ ᱮᱴᱟᱜ ᱥᱮ ᱪᱟᱞᱟᱣᱱᱟ᱾ ᱟᱨ ᱩ ᱵᱟᱨᱭᱟ ᱜᱟᱱ ᱠᱷᱟᱱ ᱫᱚ ᱚᱲᱟᱜ ᱨᱮᱜᱮ ᱛᱟᱦᱮᱭᱮᱱᱟ, ᱤᱱᱟᱹ ᱜᱮ ᱡᱚᱢ ᱵᱟᱠᱷᱨᱟ ᱜᱮ᱾
ᱦᱮᱸ᱾
ᱵᱟᱱᱟᱨ ᱞᱮᱠᱟ ᱜᱮ ᱠᱚ ᱪᱟᱥᱼᱟ᱾
ᱚ ᱟᱹᱰᱤ ᱵᱮᱥ ᱮᱢ ᱞᱟᱹᱭ ᱠᱟᱫ ᱛᱟᱞᱟᱝᱼᱟ᱾ ᱜᱚᱢᱠᱮ ᱟᱫᱚ ᱠᱟᱛᱷᱟ ᱫᱚ ᱦᱩᱭᱩᱜ ᱠᱟᱱᱟ ᱡᱟᱦᱟᱸ ᱫᱚ ᱟᱵᱚ ᱥᱳᱥᱟᱞ ᱢᱤᱰᱤᱭᱟ ᱵᱚᱱ ᱤᱭᱩᱥ ᱮᱫᱟ ᱢᱳᱵᱟᱭᱤᱞ ᱵᱚᱱ ᱤᱭᱩᱡ ᱮᱫᱟ᱾ ᱟᱸ ᱥᱳᱥᱟᱞ ᱢᱤᱰᱤᱭᱟ ᱨᱮᱱᱟᱜ ᱡᱟᱦᱟᱸ ᱵᱷᱟᱜᱮ ᱫᱤᱠ ᱟᱨ ᱵᱟᱹᱲᱤᱡ ᱫᱤᱠ ᱠᱟᱹᱴᱤᱡ ᱫᱤᱥᱚᱢ ᱦᱚᱲ ᱛᱟᱞᱟᱨᱮ ᱠᱟᱹᱴᱤᱡ ᱞᱟᱹᱭ ᱥᱚᱫᱚᱨ ᱟᱜ ᱢᱮ᱾
ᱟᱪᱪᱷᱟ, ᱥᱳᱥᱟᱞ ᱢᱤᱰᱤᱭᱟ ᱨᱮ ᱵᱷᱟᱹᱜᱤ ᱫᱤᱠ ᱟᱨ ᱵᱟᱹᱲᱤᱡ ᱫᱤᱠ᱾ ᱞᱟᱹᱭ ᱞᱮᱠᱷᱟᱱ ᱵᱟᱱᱟᱨ ᱞᱮᱠᱟᱱᱟᱜ ᱜᱮ ᱢᱮᱱᱟᱜᱼᱟ᱾ ᱟᱨ ᱡᱮᱞᱮᱠᱟ ᱦᱩᱭᱩᱜ ᱠᱟᱱᱟ ᱵᱷᱟᱹᱜᱤ ᱫᱤᱠ ᱫᱚ ᱞᱟᱹᱭ ᱞᱮᱠᱷᱟᱱ ᱟᱸᱻ ᱟᱢ ᱦᱟᱸᱜ ᱚᱠᱟ ᱞᱮᱠᱟ ᱜᱮᱢ ᱵᱮᱵᱚᱦᱟᱨ ᱵᱩᱡᱷᱟᱹᱣ ᱢᱮ ᱚᱝᱠᱟ ᱜᱮ ᱱᱟᱦᱟᱜ ᱮᱢ ᱵᱮᱵᱚᱦᱟᱨ ᱫᱟᱲᱮᱭᱟᱜᱼᱟ, ᱚᱱᱟ ᱫᱚ ᱢᱤᱫᱴᱟᱝ ᱵᱷᱟᱹᱜᱤ ᱫᱤᱠ᱾ ᱟᱢ ᱡᱩᱫᱤ ᱵᱟᱹᱲᱤᱡ ᱥᱮᱫ ᱜᱮᱢ, ᱢᱚᱦᱚᱰᱟᱜ ᱮᱢ ᱢᱚᱱᱮᱭᱟ ᱛᱚ ᱚᱱᱟ ᱫᱚ ᱢᱤᱫᱴᱟᱝ ᱵᱮᱯᱟᱨ ᱫᱷᱚᱨᱚ ᱱᱚᱜᱼᱚᱭ ᱱᱤᱛᱚᱜ ᱞᱟᱝ ᱨᱚᱯᱚᱲ ᱠᱟᱱᱟ, ᱱᱚᱣᱟ ᱦᱩᱭᱩᱜ ᱠᱟᱱᱟ ᱯᱷᱳᱱ ᱛᱮ, ᱛᱚ, ᱱᱤᱛᱳᱜ ᱦᱩᱭᱩᱜ ᱠᱟᱱᱟ ᱢᱟᱱᱮ ᱢᱚᱱᱮ ᱦᱩᱭᱩᱜᱼᱟ ᱡᱮ ᱜᱚᱴᱟ ᱫᱩᱱᱤᱭᱟᱹ ᱴᱟᱜ ᱤᱧᱟᱜ ᱛᱤ ᱪᱩᱯᱩᱫ ᱨᱮ ᱢᱮᱱᱟᱜᱼᱟ, ᱱᱚᱣᱟ ᱡᱩᱫᱤ ᱤᱧᱤᱧ ᱢᱚᱱᱮᱭᱟ ᱛᱟᱦᱚᱞᱮ ᱠᱤᱱᱛᱩ ᱢᱮᱱᱟᱜ-ᱟ, ᱟᱨ ᱡᱩᱫᱤᱧ ᱢᱚᱱᱮᱭᱟ ᱱᱚᱣᱟ ᱪᱮᱫ ᱛᱮᱫ ᱦᱚᱸ ᱵᱟᱝ ᱠᱟᱱᱟ ᱱᱚᱣᱟ ᱢᱤᱫᱴᱟᱝ ᱮᱱᱮᱡ ᱞᱮᱠᱟᱱ ᱠᱷᱮᱞᱟᱯᱟᱛᱤ ᱡᱤᱱᱤᱥ ᱠᱟᱱᱟ᱾ ᱱᱚᱜᱼᱚ ᱱᱚᱰᱮ ᱜᱮ ᱦᱩᱭᱩᱜ ᱠᱟᱱᱟ ᱵᱤᱥᱚᱭ ᱫᱚ᱾ ᱪᱮᱫᱟᱜ ᱥᱮ, ᱱᱚᱸᱰᱮ ᱥᱟᱺᱜᱤᱧ ᱟᱲᱟᱝ ᱛᱮ ᱱᱚᱜ-ᱚᱭ ᱨᱚᱯᱚᱲ ᱠᱟᱱᱟ ᱞᱟᱝ ᱚᱠᱚᱭ ᱦᱚᱸ ᱟᱹᱣᱨᱤ ᱞᱟᱝ ᱪᱤᱯ ᱮᱠᱷᱚᱱᱳ ᱟᱹᱣᱨᱤ ᱞᱟᱝ ᱧᱮᱯᱚᱞᱟ, ᱠᱤᱱᱛᱩ ᱟᱨᱦᱚᱸ ᱵᱤᱥᱮᱥ ᱵᱤᱥᱮᱥ ᱠᱟᱹᱢᱤ ᱠᱚ ᱦᱩᱭᱩᱜ ᱠᱟᱱᱟ ᱥᱟᱺᱜᱤᱧ ᱠᱚ ᱨᱮᱱᱟᱜ ᱫᱚ ᱮᱠᱫᱚᱢ ᱥᱩᱨ ᱩᱛᱟᱹᱨ ᱟᱠᱟᱱᱟ ᱠᱟᱹᱢᱤ ᱫᱚ᱾ ᱢᱟᱱᱮ ᱪᱟᱞᱟᱣ ᱵᱟᱝ ᱦᱩᱭᱩᱜ ᱠᱟᱱᱟ ᱢᱮᱱᱠᱷᱟᱱ ᱠᱟᱹᱢᱤ ᱫᱚ ᱦᱩᱭᱩᱜ ᱠᱟᱱᱟ ᱠᱳᱞᱠᱟᱛᱟ, ᱵᱳᱢᱵᱟᱭ, ᱦᱮᱸ ᱥᱟᱺᱜᱤᱧ ᱥᱟᱺᱜᱤᱧ ᱠᱚ ᱨᱮᱱᱟᱜ ᱱᱮᱴᱣᱟᱨᱠ ᱚᱱᱞᱟᱭᱤᱱ ᱠᱚ ᱨᱮᱱᱟᱜ ᱠᱟᱹᱢᱤ ᱠᱚ ᱜᱮ ᱡᱚᱛᱚ ᱮᱠᱫᱚᱢ ᱥᱚᱝᱜᱮ ᱜᱮ ᱦᱩᱭᱩᱜ ᱠᱟᱱᱟ ᱴᱤᱠᱤᱴ ᱠᱟᱴᱟᱣ ᱦᱟᱱᱟ ᱱᱟᱣᱟ᱾ ᱱᱚᱜᱼᱚ ᱱᱚᱣᱟ ᱟᱨ ᱢᱤᱫ ᱥᱚᱢᱚᱭ ᱫᱚ ᱪᱤᱠᱟᱹ ᱚᱱᱟ ᱠᱟᱹᱢᱤ ᱞᱟᱹᱜᱤᱫ ᱜᱮ ᱢᱤᱫ ᱪᱟᱸᱫᱚ ᱵᱟᱨ ᱪᱟᱸᱫᱚ ᱫᱷᱩᱨᱭᱟᱹ ᱦᱩᱭᱩᱜ ᱠᱟᱱᱟ ᱠᱟᱜᱚᱡᱽ ᱟᱛᱮ ᱫᱟᱹᱲ ᱢᱮ ᱚᱱᱟ ᱢᱤᱫᱴᱟᱱ ᱵᱮᱯᱟᱨ ᱟᱨ ᱵᱤᱛᱤᱭᱚ ᱠᱟᱛᱷᱟ ᱦᱩᱭᱩᱜ ᱠᱟᱱᱟ ᱟᱻ ᱱᱚᱣᱟ ᱫᱚ ᱦᱩᱭᱩᱜ ᱠᱟᱱᱟ ᱟᱨ ᱵᱟᱹᱲᱤᱡ ᱫᱤᱠ ᱴᱟᱜ ᱱᱤᱭᱟᱹ ᱠᱟᱱᱟ, ᱡᱮ ᱵᱤᱥᱤ ᱟᱵᱟᱫᱤᱭ ᱫᱚ ᱱᱚᱰᱮ ᱫᱚ ᱵᱟᱭ ᱜᱟᱱᱚᱜᱼᱟ᱾ ᱵᱮᱥᱤ ᱡᱩᱫᱤ ᱱᱚᱰᱮ ᱵᱚᱱ ᱞᱟᱵᱟᱫᱤᱭᱳ ᱠᱷᱟᱱ ᱜᱮ ᱠᱤᱱᱛᱩ ᱡᱷᱟᱢᱮᱞᱟ ᱦᱩᱭᱩᱜ ᱠᱟᱱᱟ᱾ ᱦᱮᱸ᱾ ᱚᱠᱛᱚ ᱠᱚ ᱪᱟᱵᱟ ᱞᱮᱱᱠᱷᱟᱱ ᱚᱞᱚᱜ ᱚᱜ ᱚᱞᱚᱜ ᱯᱟᱲᱦᱟᱣ ᱠᱚ ᱪᱟᱵᱟᱜ ᱛᱟᱵᱚᱱᱟ ᱥᱮ᱾
ᱦᱳᱭ ᱦᱳᱭ, ᱟᱹᱰᱤ ᱡᱚᱛᱷᱟᱛ ᱮᱢ ᱞᱟᱹᱭ ᱠᱟᱫᱟ᱾ ᱡᱟᱦᱟᱸ ᱫᱚ ᱦᱩᱭᱩᱜ ᱠᱟᱱ ᱛᱟᱵᱚᱱᱟ ᱟᱵᱚ ᱞᱟᱦᱟ ᱠᱷᱚᱱ ᱜᱮ ᱚᱯᱷᱞᱟᱭᱤᱱ ᱛᱮ ᱡᱟᱦᱟᱸ ᱠᱚᱨᱮ ᱴᱤᱭᱩᱥᱚᱱ ᱠᱚᱵᱚᱱ ᱪᱟᱞᱟᱣ ᱠᱚᱜ ᱜᱮᱭᱟ, ᱱᱮᱛᱟᱨ ᱚᱱᱟ ᱢᱟ ᱟᱨᱚ ᱥᱩᱵᱤᱫᱷᱟ ᱟᱠᱟᱱᱟ ᱡᱟᱦᱟᱸ ᱫᱚ ᱚᱱᱞᱟᱭᱤᱱ ᱛᱮ ᱠᱚᱨᱟᱣ ᱜᱟᱱᱚᱜ ᱠᱟᱱᱟ᱾ ᱟᱨᱦᱚᱸ ᱱᱟᱱᱟ ᱦᱩᱱᱟᱹᱨ ᱡᱟᱦᱟᱸ ᱫᱚ ᱯᱷᱨᱚᱢ ᱯᱷᱤᱞᱟᱯ ᱠᱚ, ᱚᱯᱞᱟᱭᱤᱱ ᱛᱮ ᱡᱚᱢᱟ ᱦᱩᱭᱩᱜ ᱠᱟᱱ ᱛᱟᱦᱮᱸᱜ ᱚᱱᱟ ᱠᱚᱦᱚᱸ ᱚᱱᱞᱟᱭᱤᱱ ᱛᱮ ᱜᱟᱱᱚᱜ ᱠᱟᱱᱟ᱾ ᱟᱨᱦᱚᱸ ᱡᱟᱦᱟᱸ ᱱᱤᱭᱩ ᱠᱷᱚᱵᱚᱨ ᱠᱟᱜᱡᱽ ᱠᱚ ᱵᱚᱱ ᱯᱟᱲᱦᱟᱜ ᱠᱟᱱ ᱛᱟᱦᱮᱸᱫᱼᱟ, ᱚᱱᱟ ᱠᱚ ᱱᱟᱦᱟᱜ ᱱᱤᱭᱩᱡ ᱠᱚ ᱚᱱᱞᱟᱭᱤᱱ ᱛᱮᱵᱚᱱ ᱫᱤᱥᱟᱹ ᱧᱟᱢᱫᱟ ᱡᱟᱦᱟᱸ ᱫᱚ ᱵᱷᱟᱜᱤ ᱫᱤᱠ ᱠᱟᱱ ᱛᱟᱵᱚᱱᱟ, ᱟᱨᱦᱚᱸ ᱡᱟᱦᱟᱸ ᱫᱚ ᱵᱟᱹᱲᱤᱡ ᱫᱤᱠ ᱡᱟᱦᱟᱸ ᱫᱚ ᱦᱳᱭᱳᱜ ᱠᱟᱱ ᱛᱟᱵᱚᱱᱟ ᱚᱱᱞᱟᱭᱤᱱ ᱜᱮᱢᱤᱝ ᱯᱞᱟᱴᱯᱷᱚᱨᱚᱢ ᱡᱟᱦᱟᱸ ᱠᱚᱫᱚ᱾ ᱠᱟᱹᱴᱤᱡ ᱠᱟᱹᱴᱤᱡ ᱢᱟᱹᱭ ᱵᱟᱹᱵᱩ ᱛᱟᱠᱩ ᱱᱤᱛᱚᱜ ᱵᱩᱱ ᱮᱢᱟ ᱠᱚ ᱠᱟᱱᱟ ᱢᱳᱵᱟᱭᱮᱞ ᱠᱚ ᱜᱮᱢ ᱠᱚᱠᱚ ᱠᱷᱮᱞ ᱵᱟᱲᱟᱭ ᱠᱟᱱᱟ᱾ ᱚᱱᱟ ᱠᱷᱟᱹᱛᱤᱨ ᱩᱱᱠᱩᱣᱟᱜ ᱡᱟᱦᱟᱸ ᱫᱚ ᱜᱨᱮᱱ ᱴᱤᱭᱩᱢᱟᱨ ᱠᱷᱚᱱ ᱟᱨᱟᱢᱵᱷᱚ ᱠᱟᱛᱮ ᱠᱮᱱᱥᱟᱨ ᱫᱷᱟᱹᱵᱤᱡ ᱪᱟᱞᱟᱣ ᱤᱫᱤᱜ ᱠᱟᱱᱟ ᱱᱤᱭᱟᱹ ᱨᱳᱜᱽ ᱟᱡᱟᱨ ᱠᱚ᱾ ᱳᱭ
ᱦᱳᱭ ᱵᱟᱹᱲᱤᱡ ᱫᱤᱠ ᱠᱚᱫᱚ ᱱᱚᱜᱼᱚ ᱱᱚᱣᱟ ᱠᱚ ᱠᱟᱱᱟ᱾
ᱦᱳᱭ᱾ ᱟᱫᱚ ᱱᱤᱭᱟᱹ ᱠᱟᱹ ᱠᱷᱟᱹᱛᱤᱨ ᱨᱮ ᱡᱟᱦᱟᱸ ᱥᱚᱞᱤᱭᱩᱥᱚᱱ ᱫᱚ ᱢᱮᱱᱟᱜ ᱜᱮᱭᱟ ᱢᱮᱱᱠᱷᱟᱱ ᱡᱟᱦᱟᱸ ᱫᱚ ᱦᱩᱭᱩᱜ ᱠᱟᱱᱟ ᱢᱳᱵᱟᱭᱤᱞ ᱨᱮᱱᱟᱜ ᱡᱟᱦᱟᱸ ᱫᱚ ᱦᱩᱭᱩᱜ ᱠᱟᱱᱟ ᱵᱨᱟᱭᱤᱴᱱᱮᱥ ᱟᱵᱚ ᱠᱚ ᱞᱟᱹᱜᱤᱫ ᱫᱚ, ᱵᱨᱟᱭᱴᱱᱮᱥ ᱛᱮ ᱦᱩᱭᱩᱜ ᱠᱟᱱᱟ ᱠᱚᱢ ᱠᱟᱛᱮ ᱜᱷᱟᱱᱴᱟ ᱦᱩᱭᱩᱜ ᱛᱟᱵᱚᱱ ᱚᱱᱟ ᱢᱳᱵᱟᱭᱤᱞ ᱠᱚ᱾ ᱡᱟ ᱦᱟᱸ ᱵᱚᱱ ᱧᱮᱞ, ᱟᱨ ᱦᱩᱭᱩᱜ ᱪᱚᱥᱢᱟ ᱠᱤᱢᱵᱟ ᱞᱮᱱᱥ ᱤᱭᱟᱹ ᱵᱮᱵᱚᱦᱟᱨ ᱠᱟᱛᱮᱫ, ᱱᱤᱭᱟᱹ ᱥᱳᱥᱟᱞ ᱢᱤᱰᱤᱭᱟ ᱵᱚᱱ ᱜᱷᱟᱱᱴᱟᱣᱮᱫᱼᱟ ᱚᱝᱠᱟᱜ ᱜᱮ ᱟᱨᱠᱤ, ᱫᱟᱲᱮᱭᱟᱜ ᱠᱷᱟᱱ ᱫᱚ ᱵᱷᱟᱜᱮ ᱛᱟᱦᱮᱜ ᱮ ᱵᱷᱟᱜᱤ ᱠᱟᱹᱴᱤᱡ ᱛᱚ ᱮᱢᱱᱤ ᱡᱟᱦᱟᱸ ᱫᱚ ᱡᱟᱸᱦᱟᱱᱟᱜ ᱜᱮ ᱯᱨᱚᱵᱽᱞᱳᱢ ᱠᱷᱚᱱ ᱫᱚ ᱠᱟᱹᱴᱤᱡ ᱥᱚᱞᱦᱮᱥᱚᱱ ᱫᱚ ᱧᱟᱢᱚᱜ ᱜᱮᱭᱟ᱾
ᱦᱮᱸ ᱚᱱᱮ ᱡᱮ ᱢᱮᱫᱴᱟᱝ? ᱟᱨ ᱥᱟᱛ ᱴᱤ ᱦᱩᱭᱩᱜ ᱠᱟᱱᱟ, ᱨᱟᱹᱛᱷᱤᱼᱤᱡ ᱮ ᱢᱮ ᱨᱟᱹᱛᱷᱤ ᱡᱮᱴᱮ ᱢᱟᱱᱮ ᱚᱱᱟ ᱢᱟᱜ ᱢᱮ ᱴᱟᱨᱟᱥ ᱨᱮᱱᱟᱜ ᱦᱮᱸᱥᱮ ᱚᱱᱟ ᱟᱸ ᱟᱹᱨᱥᱤ ᱴᱟᱜ ᱫᱚ ᱰᱟᱭᱨᱮᱠᱴ ᱦᱤᱭᱩᱜ ᱠᱟᱱᱟ, ᱪᱚᱥᱢᱟ ᱨᱮᱜᱮ ᱵᱟᱡᱟᱜᱼᱟ ᱢᱮᱫ ᱨᱮᱫᱚ ᱵᱟᱝ ᱵᱟᱡᱟᱜᱼᱟ? ᱢᱮᱫ ᱨᱮ ᱵᱟᱡᱟᱣ ᱡᱚᱜᱠᱷᱚᱱ ᱠᱤᱱᱛᱩ ᱦᱟᱹᱱᱤ ᱦᱟᱹᱱᱤ ᱜᱮ ᱠᱤᱱᱛᱩᱭ ᱡᱮ ᱫᱟᱨᱟᱢ ᱠᱟᱜ ᱠᱟᱱᱟ ᱵᱮᱥᱤ ᱫᱚ᱾ ᱟᱫᱚ ᱚᱱᱟ ᱠᱷᱟᱹᱛᱤᱨ ᱜᱮ ᱪᱚᱥᱢᱟ ᱵᱮᱵᱚᱦᱟᱨ ᱫᱚ ᱟᱹᱰᱤ ᱜᱩᱨᱩᱛᱚ ᱡᱤᱱᱤᱥ ᱮᱢ ᱞᱟᱹᱭ ᱟᱠᱟᱜᱼᱟ ᱟᱹᱰᱤ ᱫᱟᱢᱟᱱ ᱡᱤᱱᱤᱥ ᱮᱢ ᱞᱟᱹᱭ ᱦᱩᱸ, ᱟᱪᱪᱷᱟ ᱟᱪᱪᱷᱟ᱾ ᱟᱫᱚ ᱦᱮᱸ ᱞᱟᱹᱭ ᱢᱮ?
ᱦᱮᱸ ᱜᱚᱝᱠᱮ ᱛᱟᱦᱮᱞᱮ ᱫᱟᱬᱟ ᱵᱟᱲᱟ ᱠᱚ ᱪᱟᱞᱟᱣ ᱦᱩᱭᱩᱜ ᱜᱮᱭᱟ ᱥᱮ ᱵᱟᱝ?
ᱦᱮᱸ ᱫᱟᱬᱟ ᱵᱟᱬᱟ ᱠᱚᱫᱚ ᱦᱩᱭᱩᱜ ᱜᱮᱭᱟ ᱛᱚᱵᱮ ᱤᱧ ᱫᱚ ᱠᱷᱩᱵᱽ ᱮᱠᱴᱟ ᱫᱚ ᱵᱟᱹᱧ ᱫᱟᱬᱟᱱ ᱜᱮᱭᱟ ᱪᱮᱫᱟᱜ? ᱮᱸ ᱠᱟᱨᱚᱱ ᱱᱚᱜᱼᱚᱭ ᱱᱤᱛᱚᱜ ᱫᱚ ᱱᱷᱟᱸᱜ ᱦᱩᱭᱩᱜ ᱠᱟᱱᱟ ᱤᱧᱟᱹᱜ ᱩᱢᱚᱨ ᱫᱚ ᱯᱨᱟᱭ ᱟᱸ ᱟᱸ ᱢᱟᱱᱮ ᱛᱤᱱᱟᱹ ᱤᱧ ᱞᱟᱹᱭ ᱼᱟ, ᱟᱸᱴᱷᱟᱼᱤᱥ ᱜᱟᱱ ᱦᱩᱭᱩᱜ ᱠᱟᱱᱟ ᱦᱮᱸ, ᱮᱸ ᱵᱟᱨ ᱜᱮᱞ ᱤᱨᱟᱹᱞ ᱜᱟᱱ᱾ ᱛᱚ ᱟᱫᱚ ᱱᱤᱛᱚᱜ ᱫᱚ ᱵᱟᱹᱭ ᱵᱟᱹᱭ ᱛᱮ ᱪᱤᱠᱟᱹ ᱦᱟᱠᱟᱱᱟ ᱢᱟᱱᱮ ᱜᱤᱫᱽᱨᱟᱹ ᱵᱮᱲᱟ ᱞᱮᱠᱟ ᱫᱚ ᱟᱫᱚ ᱞᱟᱦᱟ ᱞᱮᱠᱟ ᱫᱚ ᱵᱟᱝ᱾ ᱱᱤᱛᱚᱜ ᱫᱚ ᱠᱷᱟᱹᱞᱤ ᱡᱚᱢ ᱧᱩᱸ ᱚᱲᱟᱜ ᱠᱚᱨᱮᱱᱟᱜ ᱜᱮ ᱚᱞᱚᱜ ᱯᱟᱲᱦᱟᱣ ᱠᱚ ᱟᱨ ᱠᱟᱹᱢᱤ ᱠᱟᱡᱽ ᱠᱚ ᱤ ᱥᱚᱵᱽ ᱚᱸᱠᱟ ᱠᱟᱛᱮ ᱜᱮ ᱢᱚᱴᱟᱢᱩᱴᱤ ᱪᱟᱞᱟᱜ ᱠᱟᱱᱟ᱾ ᱩᱸ ᱟᱫᱚ ᱚᱱᱟ ᱛᱮᱜᱮ ᱫᱟᱬᱟ ᱵᱟᱬᱟ ᱠᱚᱫᱚ ᱠᱷᱩᱵ ᱫᱚ ᱵᱟᱝᱟ ᱦᱮᱸ- ᱥᱚᱢᱚᱭ ᱵᱤᱥᱟᱹᱛ ᱨᱮᱫᱚ ᱪᱟᱞᱟᱜ ᱦᱩᱭᱩᱜᱼᱟ, ᱮᱸ ᱛᱚᱵᱮ ᱚᱸᱠᱟ ᱩᱛᱟᱹᱨ ᱫᱚ ᱱᱷᱟᱸᱜ ᱟᱹᱣᱨᱤᱭᱟᱜᱼᱟ᱾
ᱟᱫᱚ ᱜᱚᱝᱠᱮ ᱤᱧ ᱦᱚᱸᱧ ᱪᱟᱞᱟᱣ ᱫᱟᱬᱟ ᱵᱟᱲᱟ ᱠᱚᱫᱚᱻᱧ ᱠᱩᱥᱤᱭᱟᱜ ᱜᱮᱭᱟ ᱟᱨᱤᱧ ᱪᱟᱞᱟᱜ ᱜᱮᱭᱟ, ᱡᱟᱦᱟᱸ ᱫᱚ ᱦᱩᱭᱩᱜ ᱠᱟᱱᱟ ᱯᱟᱴᱟ ᱵᱤᱸᱫᱷᱟᱹ ᱠᱚ ᱧᱮᱞ ᱪᱟᱞᱟᱣ ᱦᱩᱭ ᱭᱟᱠᱟᱱᱟ, ᱚᱱᱟ ᱯᱟᱴᱟ ᱵᱤᱸᱫᱷᱟᱹ ᱦᱩᱭᱩᱜ ᱠᱟᱱᱟ ᱥᱟᱱᱛᱟᱲ ᱠᱚᱣᱟᱜ ᱜᱮ ᱢᱤᱫᱴᱟᱹᱝ ᱮᱸᱯ ᱯᱚᱨᱚᱵᱽ ᱠᱟᱱᱟ ᱢᱤᱫᱴᱟᱹᱝ᱾ ᱟᱹᱰᱤ ᱫᱟᱢᱟᱱ ᱯᱚᱨᱚᱵᱽ ᱾ ᱡᱟᱦᱟᱸ ᱫᱚ ᱦᱩᱭᱩᱜ ᱠᱟᱱᱟ ᱚᱸᱰᱮ ᱫᱚ ᱫᱟᱱᱟ ᱦᱩᱱᱟᱹᱨ ᱯᱚᱛᱚᱵ ᱫᱚᱠᱟᱱ ᱠᱚ ᱦᱤᱡᱩᱜᱼᱟ ᱟᱨᱚ ᱛᱩᱢᱫᱟᱜ ᱴᱟᱢᱟᱠ ᱠᱷᱚᱱ ᱱᱟᱱᱟ ᱦᱩᱱᱟᱹᱨ ᱥᱟᱱᱛᱟᱲ ᱠᱚᱣᱟᱜ ᱡᱟᱦᱟᱸ ᱡᱟᱹᱛᱤᱭᱟᱹ ᱥᱟᱯᱟᱵ ᱠᱚ ᱢᱮᱱᱟᱜᱼᱟ, ᱡᱟᱹ- ᱛᱚ ᱨᱚᱠᱚᱢᱟᱜ ᱜᱮ ᱥᱟᱱᱟᱢᱟᱜ ᱜᱮ ᱚᱸᱰᱮ ᱫᱚ ᱧᱟᱢᱚᱜᱼᱟ᱾ᱟᱨᱦᱚᱸ ᱚᱸᱰᱮ ᱪᱟᱞᱟᱣ ᱠᱟᱛᱮ ᱟᱹᱰᱤ ᱢᱚᱸᱪ ᱤᱧ ᱟᱹᱭ- ᱠᱟᱹᱣ ᱠᱮᱫᱟ ᱥᱮ ᱟᱲᱚ ᱟᱨᱦᱚᱸ ᱫᱚᱢᱮ ᱦᱚ ᱡᱟᱹᱥ-